ᱟᱨ ᱟᱸᱡᱚᱢ ᱦᱮᱸ ᱟᱸᱡᱚᱢᱚᱜ ᱠᱟᱱ ᱜᱮᱭᱟ, ᱟᱢ ᱟᱸᱡᱚᱢᱮᱫ ᱜᱮᱭᱟ ᱛᱚ?
ᱦᱮᱸ
ᱦᱮᱸ ᱚᱠᱟ ᱥᱮᱫ ᱨᱮ ᱢᱮᱱᱟᱢᱟ ᱦᱟᱱᱟ ᱵᱟᱦᱨᱮ ᱥᱮᱫ ᱨᱮ? ᱚ ᱰᱟ. ᱵᱨᱟ. ᱵᱟᱲᱟᱭᱮᱱᱟᱢ ᱥᱮ ᱵᱟᱝ?
ᱟᱣᱨᱤ
ᱦᱮᱸ ᱱᱤᱛᱚᱜ ᱯᱟᱭᱨᱟ ᱠᱟᱛᱮ ᱥᱩᱠ ᱵᱟᱝ ᱵᱩᱡᱷᱟᱹᱜ ᱠᱟᱱᱟ, ᱥᱮ ᱟᱹᱭᱩᱵ ᱵᱮᱲᱟ ᱨᱮᱦᱚᱸ ᱚᱱᱠ ᱜᱮ ᱵᱟᱝ ᱟᱹᱭᱠᱟᱹᱜ ᱠᱟᱱᱟ ᱱᱤᱛ ᱫᱚ ᱵᱟᱝ ᱥᱮ ᱟᱹᱭᱩᱵ ᱡᱟᱹᱯᱤᱫ ᱵᱤᱨᱤᱫ ᱠᱟᱛᱮᱫ ᱦᱩᱸ ᱤᱥᱤᱱ ᱤᱥᱤᱱ ᱫᱚ ᱪᱟᱞᱟᱜ ᱠᱟᱱ ᱛᱤᱧᱟᱹ, ᱢᱤᱫᱴᱮᱱ ᱩᱛᱩ ᱦᱩᱭᱮᱱ ᱛᱤᱧᱟ᱾ ᱟᱨ ᱫᱟᱠᱟ ᱟᱨ ᱢᱤᱫᱴᱮᱡ ᱩᱛᱩᱩᱭ ᱜᱮᱫ ᱟᱠᱟᱫᱟ, ᱜᱮᱫ ᱠᱟᱛᱮᱮᱫ ᱫᱚᱦᱚ ᱠᱟᱹᱫᱟᱹᱧ ᱢᱟ ᱦᱟᱸᱜ ᱱᱤᱛᱚᱜ ᱛᱩᱭᱤᱧ ᱢᱮ᱾
ᱪᱮᱜ ᱪᱮ ᱮᱢ ᱩ-ᱩᱛᱩ ᱠᱮᱫ ᱛᱮ?
ᱤᱭᱟᱹ ᱛᱷᱟ, ᱟᱯᱮᱥᱮᱫ ᱫᱚ ᱪᱤᱜ ᱠᱩ ᱢᱮᱛᱟᱜᱼᱟ? ᱵᱷᱮᱱᱰᱤ ᱠᱩ ᱢᱮ ᱛᱟᱜᱼᱟ ᱥᱮ ᱨᱟᱢ ᱡᱷᱤᱜᱟᱹ᱾
ᱵᱷᱮᱱᱰᱤ᱾
ᱵᱷᱤᱱᱰᱤ ᱦᱟ ᱵᱷᱤᱱᱰᱤ ᱵᱷᱡᱟ ᱠᱤᱫᱟᱹᱧ᱾ ᱵᱷᱮᱱᱫᱤ ᱵᱷᱟᱡᱟ ᱠᱤᱫᱟᱹᱧ, ᱟᱨ ᱜᱮᱫ ᱠᱟᱜ ᱟᱹᱧ ᱱᱚᱣᱟ ᱤᱭᱟᱹ
ᱦᱮᱸ᱾
ᱟᱹᱞᱩ, ᱥᱚᱣᱟᱵᱤᱱ ᱵᱩᱲᱤ, ᱟᱹᱞᱩᱧ ᱜᱮᱫ ᱠᱟᱫᱟ ᱚᱱᱟ ᱩᱛᱤ ᱤᱧ ᱦᱟᱸᱜ᱾ ᱟᱨ ᱢᱤᱫᱴᱮᱡ ᱜᱷᱟᱝᱨᱟ᱾
ᱦᱮᱸ ᱟ-ᱟᱨ-ᱟᱨ ᱪᱤᱜ ᱪᱩᱠᱩ ᱩᱛᱩᱣ ᱠᱟᱜ ᱵᱟᱹᱧ ᱵᱟᱲᱟᱭᱟ ᱤᱧ ᱫᱚ᱾
ᱚᱸ, ᱛᱤᱦᱤᱧ ᱫᱚ ᱟᱢ ᱫᱚ ᱦᱟᱴ ᱥᱮᱫ ᱫᱚ ᱵᱟᱢ ᱥᱮᱱ ᱠᱟᱱᱟ?
ᱟᱹᱣᱨᱤ᱾ ᱟᱫᱚ ᱤᱭᱟᱹᱭ ᱟ-ᱟ-ᱟᱜ-ᱟᱜᱩ ᱞᱮᱫᱟ ᱫᱟ-ᱫᱟ ᱦᱚᱞᱟᱭ ᱤ-ᱤ-ᱤ-ᱤᱫᱤ-ᱤᱫᱤ ᱞᱤᱫᱤᱞᱤᱧ ᱠᱟᱹᱢᱤ᱾ ᱦᱚᱞᱟ ᱟᱭᱩᱵ ᱡᱚᱠᱷᱚᱡ ᱟᱨᱚ ᱛᱤᱦᱤᱧᱟ ᱚᱱᱛᱮ ᱫᱚ ᱟ-ᱟ-ᱟᱜᱩ ᱠᱮᱫᱟᱭ᱾ ᱮᱵᱚᱝ ᱛᱮᱠᱚᱡ ᱟ-ᱟᱜᱩᱭ ᱫᱟᱭ ᱟᱡ ᱜᱮ ᱟᱜᱩᱭ ᱫᱟᱭ᱾
ᱟᱹᱜᱩ ᱛᱚᱨᱟᱭ ᱫᱟᱭ ᱦᱮᱸ ᱚ᱾
ᱛᱟᱠᱷᱚᱱ ᱫᱚ ᱟ-ᱟ-ᱟ-ᱤᱧ ᱜᱮᱧ ᱛᱮᱦᱮᱱᱟ ᱦᱟ
ᱟᱢ ᱟᱢ ᱪᱟᱞᱟᱜᱼᱟ ᱦᱮᱸ᱾ ᱚᱸ, ᱚ-ᱚᱱᱛᱮ ᱜᱮ ᱠᱟᱹᱢᱤ ᱪᱟᱞᱟᱣ ᱞᱮᱱᱟ ᱟᱫᱚ ᱟᱹᱜᱩ ᱛᱚᱨᱟᱭ
ᱤᱭᱟᱹ ᱰᱤᱭᱩᱴᱤ ᱱᱟ-ᱱᱟᱭᱤᱴ ᱰᱤᱭᱩᱴᱤ ᱠᱚᱨᱮ ᱛᱟᱦᱮᱱᱟᱭ᱾
ᱚᱻ ᱰᱤᱭᱩᱴᱤ ᱪᱮᱜ ᱨᱮ ᱠᱟᱹᱢᱤᱭᱟᱭ?
ᱪᱤᱜ ᱠᱚ ᱚᱱᱠᱟ ᱨᱟᱠᱷᱟ ᱠᱟᱱᱟ ᱪᱤᱜ ᱠᱩ ᱚᱱᱟ ᱠᱚᱨᱮ᱾
ᱟᱸᱪᱪᱷᱟ᱾ ᱦᱮᱸ ᱦᱮᱸ ᱵᱷᱟ-ᱵᱷᱟᱹᱜᱤ ᱜᱮ ᱡᱟᱦᱟᱱᱟᱜ ᱛᱚ ᱠᱟᱹᱢᱤ ᱜᱮ ᱦᱩᱭᱩᱜᱼᱟ ᱥᱮ ᱵᱟᱝ? ᱠᱟᱹᱢᱤ ᱠᱟᱛᱮᱜ ᱡᱚᱢ ᱜᱮ ᱦᱩᱭᱩᱜᱼᱟ ᱡᱟᱦᱟᱱᱟᱜ ᱜᱮᱫᱚ ᱦᱮᱸ ᱵᱟᱠᱷᱟᱡ ᱫᱚ᱾ ᱚᱱᱟ ᱢᱟ ᱠᱟᱱ ᱜᱮ ᱡᱟᱦᱱᱟᱜ ᱵᱟ ᱡᱟᱦᱟᱱᱟᱜ ᱠᱟᱹᱢᱤ ᱦᱩᱭᱩᱜᱼᱟ᱾
ᱦᱩᱸ᱾
ᱠᱟᱹᱴᱤᱡ ᱞᱟᱹᱴᱩ ᱵᱟᱪᱷᱟᱣ ᱞᱮᱠᱷᱟᱡ ᱫᱚ ᱵᱟᱝ ᱦᱩᱭᱩᱜᱼᱟ᱾ ᱡᱟᱦᱟᱱᱟᱜ ᱠᱟᱹᱢᱤ ᱜᱮ ᱧᱟᱢᱟ ᱚᱱᱟᱜᱮ ᱠᱟᱹᱢᱤ ᱦᱩᱭᱩᱜᱼᱟ᱾ ᱟᱪᱪᱷᱟ ᱟᱨ ᱢᱤ ᱦᱩᱸ ᱚᱱᱟ ᱜᱮ᱾ ᱟᱨ ᱢᱮᱫᱴᱮᱡ ᱠᱩᱠᱞᱤ ᱫᱚᱦᱚᱭ ᱫᱟᱹᱧ ᱟᱢᱴᱷᱮᱜ ᱦᱳᱭ᱾
ᱦᱮᱸ ᱾
ᱢᱮᱱᱫᱟᱹᱧ ᱢᱤᱫ ᱫᱚᱢ ᱠᱷᱚᱵᱚᱨᱤᱧ ᱧᱮᱞ ᱞᱮᱫᱟ ᱩᱸᱜ ᱯᱳ-ᱯᱩᱨᱩᱞᱤᱭᱟ ᱥᱮᱜ ᱜᱤ ᱵᱟᱝ ᱵᱟᱸᱠᱩᱲᱟ ᱥᱮᱜ ᱚᱱᱟ ᱰᱟᱹᱱ ᱰᱟᱹᱱ ᱤᱭᱟᱹ ᱛᱮᱠᱚ ᱠᱩᱴᱟᱹᱢ ᱜᱚᱡ ᱞᱮᱜ ᱠᱚᱣᱟ ᱟᱸᱡᱚᱢ ᱞᱮᱜ ᱜᱮᱭᱟᱢ᱾
ᱦᱮᱸ ᱦᱮᱸ ᱦᱮᱸ᱾
ᱦᱩᱸ ᱟᱫᱚ ᱚᱱᱟᱧ ᱢᱮᱱᱫᱟ ᱱᱚᱣᱟ ᱰᱟᱹ-ᱰᱟᱹᱱ ᱤᱭᱟᱹ ᱫᱚ ᱟᱢ ᱛᱤᱱᱟᱹᱜ ᱮᱢ ᱯᱟᱹᱛᱭᱟᱹᱜᱼᱟ ᱥᱮ ᱵᱟᱢ ᱯᱟᱹᱛᱭᱟᱹᱜᱼᱟ? ᱢᱮᱱᱟᱜ ᱮᱭᱟ ᱠᱤ ᱰᱟᱹᱱ ᱥᱮ ᱵᱟᱝ?
ᱟᱫᱚ ᱚᱱᱟ ᱫᱚ ᱠᱟᱹᱡ ᱚᱱᱟ ᱫᱚ ᱤᱧ ᱵᱟᱹᱧ ᱧᱮ-ᱧᱮᱞ ᱠᱟᱜ ᱠᱚ ᱡᱮ ᱚᱱᱟ ᱠᱚᱨᱮ ᱫᱚ ᱦᱚᱭᱛᱚ᱾ ᱢᱮᱱ ᱛᱟᱦᱮᱱᱟ ᱠᱚᱛᱚ ᱚᱱᱠᱟ ᱫᱚ᱾ ᱛᱟᱦᱮᱸ ᱜᱮᱛᱚ ᱢᱮᱱ ᱛᱟᱦᱮᱱᱟ ᱠᱚ ᱛᱚ ᱟᱫᱚ ᱤᱧᱦᱚ ᱚᱱᱟ ᱢᱮᱱ ᱛᱟᱦᱮᱸ ᱡᱮ ᱢᱮᱱᱟᱜ ᱠᱚᱣᱟ ᱟᱵᱚ ᱠᱚ ᱤᱭᱟᱹ ᱨᱮᱫᱚ ᱟᱨᱚ᱾ ᱦᱚᱲ ᱠᱚ ᱢᱮᱱ ᱛᱟᱦᱮᱱᱟ ᱠᱚ ᱥᱮ ᱤᱧᱫᱚ ᱵᱟᱹᱧ ᱧᱮᱞ ᱵᱟᱲᱟ ᱠᱟ ᱠᱚᱣᱟ᱾
ᱦᱮᱸᱛᱚ ᱦᱚᱲ ᱠᱩ ᱢᱮᱱ ᱜᱮᱭᱟ ᱟᱵᱚ ᱥᱚᱢᱟᱡᱽ ᱨᱮᱜᱮ ᱛᱚ ᱫᱤᱠᱩ ᱫᱤᱠᱩ ᱫᱚ ᱰᱟᱹᱱ ᱫᱚ ᱵᱟᱝ᱾ ᱰᱟᱹᱱ ᱫᱚ ᱟᱵᱚ ᱦᱚᱲᱟᱜ ᱜᱤ ᱵᱮᱥᱤ ᱫᱚ ᱥᱮ ᱵᱟᱝ? ᱚᱱᱟ ᱜᱮ ᱟᱨᱠᱤ᱾ ᱦᱩᱸ ᱟᱫᱚ ᱟᱵᱚ ᱤᱭᱟᱹ ᱨᱮ ᱚᱱᱟ ᱥᱟᱹᱨᱤᱱᱟᱜ ᱜᱮ ᱰᱟᱹᱱ ᱥᱮ ᱮᱲᱮ ᱮᱲᱮ ᱰᱟᱹᱱ ᱧᱩᱛᱩᱢ ᱛᱮᱠᱚ ᱠᱩ ᱮᱸ ᱠᱩᱴᱟᱹᱢ ᱜᱚᱡᱮᱫ ᱠᱚᱣᱟ ᱚᱱᱮ ᱚᱱᱟ ᱜᱮ᱾ ᱢᱤᱜᱴᱮᱡ ᱤᱭᱟᱹ ᱨᱮᱱᱟᱜ ᱵᱤᱥᱚᱭ ᱟᱨᱠᱤ᱾ ᱪᱤᱱᱛᱟ ᱨᱮᱱᱟᱜ, ᱦᱟᱝ ᱡᱩᱫᱤ ᱵᱟᱹᱱᱩᱜ ᱠᱚ ᱠᱷᱟᱡ᱾
ᱟᱨ ᱡᱩᱫᱤ ᱧᱮᱞ ᱠᱚᱵᱮᱱ ᱵᱤᱥᱮᱥ ᱡᱩᱫᱤ ᱧᱮᱞ ᱠᱚᱣᱟᱢ ᱛᱚᱵᱮᱢ ᱵᱤᱥᱥᱟᱹᱥᱚᱜᱼᱟ ᱟᱨ ᱡᱩᱫᱤ ᱵᱟᱢ ᱧᱮᱞ ᱠᱚᱣᱟ ᱪᱤᱠᱟᱛᱮᱢ ᱵᱟᱰᱟᱭᱟ ᱡᱮ ᱢᱮᱱᱟᱜ ᱠᱚᱣᱟ ᱥᱮ ᱵᱟᱪᱩᱜ ᱠᱚᱣᱟ᱾
ᱚᱱᱟᱜᱮ ᱟᱨᱠᱤ ᱵᱟᱢ ᱧᱮᱞ ᱠᱟᱭ ᱠᱷᱟᱡ ᱟᱨ, ᱟᱠᱚ ᱜᱚᱡ ᱮᱜ ᱠᱚᱣᱟ ᱱᱚᱜᱼᱚᱭ ᱛᱟᱦᱞᱮ ᱡᱩᱫᱤ ᱵᱟᱭ ᱰᱟᱹᱱ ᱠᱷᱟᱡ ᱛᱟᱞᱦᱮ ᱩᱱᱤ ᱫᱚ ᱟᱹᱣᱲᱤ ᱜᱮᱠᱚ ᱜᱚᱡᱽ ᱠᱟᱱᱟ ᱥᱮ ᱵᱟᱝ, ᱛᱤᱱᱟᱹᱜ ᱢᱟᱨᱟᱝ ᱩᱱᱤ ᱫᱚ ᱛᱟᱞᱦᱮ ᱠᱷᱚᱛᱤ ᱦᱩᱭᱩᱜ ᱠᱟᱱᱟ ᱟᱭᱟᱜ᱾ ᱯᱚᱨᱤᱵᱟᱨ ᱨᱮ ᱟᱡᱨᱮᱱ ᱜᱤᱫᱽᱨᱟᱹ, ᱥᱮ, ᱦᱮᱸ ᱠᱟᱹᱴᱤᱡ ᱠᱟᱹᱴᱤᱡ ᱜᱤᱫᱽᱨᱟᱹ ᱛᱟᱦᱮᱱ ᱛᱚᱵᱮ ᱚᱱᱠᱟ ᱠᱚ ᱠᱩᱴᱟᱹᱢ ᱜᱚᱡ ᱠᱟᱭ ᱠᱟᱱᱟ ᱢᱤᱫᱴᱮᱡ ᱜᱚᱜᱚ ᱦᱚᱲ, ᱤᱱ ᱢᱮᱱ ᱫᱚ ᱟᱡᱢᱟ ᱱᱟ ᱦᱚᱭ ᱠᱚ ᱜᱚᱡᱽ ᱠᱤᱫᱤ
ᱦᱮᱸ ᱟᱫᱚ ᱦᱮᱸ ᱚᱲᱟᱜ ᱚᱲᱟᱜ ᱠᱚᱥᱴᱚ ᱜᱤᱫᱽᱨᱟᱹ ᱡᱟᱨ ᱡᱮ ᱡᱮᱵᱚᱨ
ᱦᱟᱸ ᱚᱲᱟ ᱨᱮᱱᱟᱜ ᱠᱚᱥᱴᱚ᱾ ᱦᱮᱸ ᱩᱥᱤᱠᱟ ᱠᱟᱛᱮᱜ ᱠᱚ ᱡᱚᱢᱟ ᱩᱱᱠᱩ,
ᱱᱟᱥᱮᱱᱟᱜ ᱞᱟᱹᱴᱷᱩᱣ ᱠᱟᱱᱟ ᱵᱩᱡ, ᱵᱩᱡ ᱩᱱᱠᱩ ᱡᱟᱦᱟᱭ ᱵᱩᱡ ᱧᱟᱢᱟ ᱩᱱᱠᱩ ᱴᱷᱤᱠ ᱜᱮ ᱩᱱᱠᱩ ᱫᱚ,
ᱦᱮᱸ ᱟᱨ ᱠᱟᱹᱴ ᱮᱠᱫᱚᱢ ᱠᱟᱹᱴᱤᱡ ᱫᱚ ᱩᱱ ᱫᱚ, ᱪᱤᱠᱟᱭ ᱤᱥᱤᱱᱟ ᱪᱤᱠᱟᱭ ᱦᱟᱨᱟᱜᱼᱟ? ᱚᱱᱮ ᱚᱱᱠᱟ ᱢᱟ ᱟᱨ ᱦᱚᱭᱛᱳ ᱵᱟᱵᱟ ᱦᱚᱲᱮ ᱛᱮᱦᱮᱱ ᱠᱷᱟᱱ ᱵᱟᱵᱟ ᱦᱚᱲ ᱫᱚ ᱵᱟᱨᱦᱮ ᱠᱟᱹᱢᱤᱭᱟ ᱟᱨ ᱟᱫᱚ ᱚᱲᱟᱜ ᱨᱮ ᱵᱟᱠᱚ ᱤᱥᱤᱱ ᱵᱟᱥᱟᱝ ᱫᱟᱲᱮᱭᱟᱜᱼᱟ, ᱟᱫᱚ ᱩᱱᱠᱩᱫᱚ ᱛᱤᱱᱟᱹᱜ
ᱦᱩᱸ ᱦᱩᱸ ᱟ-ᱟᱨ ᱡᱩᱫᱤ ᱤᱭᱟᱹ ᱵᱷᱳᱨ ᱠᱚᱨᱮ ᱵᱤᱨᱤᱜ ᱦᱩᱭᱩᱜ ᱴᱟᱭᱟ᱾ ᱟᱨ ᱤᱥᱤᱱᱟ ᱛᱚ, ᱛᱚᱵᱮ ᱛᱚᱭ ᱠᱟᱹᱢᱤᱭᱟ᱾ ᱦᱮᱸ
ᱵᱟᱵᱟ ᱦᱚᱲ ᱤᱥᱠᱟᱨ ᱫᱚ ᱟᱨ ᱵᱟᱵᱟ ᱦᱚᱲ ᱫᱚ ᱤᱥᱤᱱ ᱵᱟᱥᱟᱝ ᱫᱚ ᱩᱱ ᱫᱚ ᱵᱟᱵᱚᱱ ᱦᱮᱣᱟ ᱣᱟᱛᱚ ᱟᱵᱚᱥ ᱨᱮᱫᱚ ᱜᱚᱜᱚ ᱦᱚᱲ ᱜᱮ ᱤᱥᱤᱱ ᱵᱟᱥᱟᱝ ᱜᱮ ᱵᱟᱵᱟ ᱦᱚᱲ ᱫᱚ ᱵᱟᱨᱦᱮ ᱠᱟᱹᱢᱤ ᱟᱫᱚ ᱡᱩᱫᱤ ᱩᱱᱤ ᱜᱚᱜᱚ ᱦᱚᱲ ᱠᱚ ᱫᱟᱞ ᱜᱚᱡᱮ ᱛᱟᱭ ᱥᱮ ᱠᱚ ᱠᱩᱴᱟᱹᱢ ᱜᱚᱡᱮ ᱟᱫᱚ ᱛᱤᱱᱟᱹᱜ ᱢᱟᱨᱟᱝ ᱛᱟᱦᱞᱮ ᱵᱟᱹᱲᱤᱡ ᱠᱟᱹᱢᱤ ᱠᱟᱱᱟ ᱾
ᱦᱩᱸ᱾
ᱦᱩᱸ᱾
ᱚᱱᱟ ᱫᱚ ᱚᱱᱟ ᱠᱚᱥᱴᱚ ᱵᱟᱵᱟ ᱦᱚᱲ ᱜᱮ ᱠᱚᱥᱴᱚ ᱚᱱᱟ ᱫᱟ ᱟᱡ ᱜᱮ ᱤᱥᱤᱱᱟᱭ ᱟᱨᱚ ᱵᱷᱳᱨ ᱨᱤᱜᱤ ᱦᱩᱭᱩᱜ ᱛᱟᱭᱟ ᱠᱟᱹᱢᱤ ᱪᱥᱞᱟᱜ
ᱦᱩᱸ ᱦᱩᱸ ᱦᱩᱸ ᱱᱩᱭ ᱟᱹᱰᱤ, ᱟᱹᱰᱤ ᱠᱚᱥᱴᱚᱭ ᱱᱟ ᱟᱨᱠᱤ ᱱᱚᱛᱮ ᱵᱟᱨᱦᱮ ᱠᱟᱢᱤ ᱟᱨᱚᱸ ᱚᱲᱟᱜ ᱨᱮ ᱜᱤᱫᱽᱨᱟᱹ ᱧᱮᱞ ᱦᱩᱭᱩᱜ ᱛᱟᱭᱟ᱾ ᱚᱲᱟᱜ ᱨᱮᱱᱟᱜ ᱡᱚᱛᱚ ᱠᱟᱹᱢᱤ ᱦᱩᱭᱩᱜ ᱛᱟᱭᱟ᱾
ᱡᱚᱢ ᱤᱧ ᱥᱮ ᱵᱟ, ᱟᱨ ᱚᱱᱟᱜᱮ ᱪᱤᱱᱛᱟᱹᱭᱟᱭ ᱠᱟᱹᱢᱤ ᱨᱮᱦᱚ᱾
ᱩᱸ ᱦᱩᱸ ᱦᱩᱸ ᱚᱱᱮ ᱚᱱᱟ ᱜᱮᱛᱚ ᱟᱫᱚ ᱚᱝᱠᱟ ᱥᱩᱫᱩ ᱢᱤᱜᱴᱮᱜ ᱫᱚ ᱵᱟᱝ ᱟᱭᱢᱟ ᱟᱭᱢᱟ ᱡᱟᱭᱜᱟ ᱨᱮᱜᱤ ᱧᱮᱞ ᱠᱟᱜ ᱠᱚᱣᱟ ᱠᱚ ᱚᱱᱮ ᱚᱝᱠᱟ ᱠᱚ ᱜᱚᱡᱽ ᱠᱟᱜ ᱠᱚᱣᱟ᱾ ᱠᱚᱣᱟ ᱟᱨᱚ ᱢᱤᱜᱴᱮᱱ ᱢᱟ ᱢᱤᱜᱴᱮᱡ ᱫᱚ ᱵᱟᱝ ᱯᱤᱭᱟ ᱯᱤᱭᱟ ᱠᱚ ᱠᱩᱴᱟᱹᱢ ᱜᱚᱡᱽ ᱠᱮᱜ ᱠᱚᱣᱟ ᱮᱠᱮᱵᱟᱨᱮ᱾
ᱦᱩᱸ ᱟᱸᱡᱚᱢᱚᱜ ᱠᱟᱱᱟ ᱛᱚ ᱤᱧ ᱡᱮᱢᱚᱱ ᱯᱷᱳᱱ ᱠᱚᱨᱮ ᱨᱮᱠᱚ ᱩᱫᱩᱜ ᱫᱟ᱾
ᱦᱮᱸ ᱦᱮᱸ ᱩᱫᱩᱜ,
ᱯᱷᱳᱱ ᱠᱚᱨᱮ ᱠᱚ ᱩᱫᱩᱜ ᱫᱟ ᱟ-ᱟ-ᱟ-ᱟᱲ ᱟᱲᱟᱜ ᱠᱟᱜ ᱠᱟᱱᱟ ᱠᱚ᱾
ᱦᱮᱸ ᱟᱲᱟᱜ ᱠᱟᱜ ᱠᱟᱱᱟ ᱠᱚ ᱚᱝᱠᱟ ᱠᱚ ᱠᱩᱴᱟᱹᱢ ᱜᱚᱡᱽ ᱠᱟᱜ ᱠᱚᱱᱟ ᱚᱱᱟ ᱢᱟᱱᱮ ᱰᱟᱹᱱ ᱥᱮ ᱩᱱᱤ ᱫᱚ ᱮᱴᱟᱜ ᱨᱟᱸᱜᱟᱣ ᱦᱚᱭᱛᱚ ᱢᱮᱱᱟᱜ ᱛᱟᱭᱟ ᱩᱱᱤ ᱴᱷᱮᱜ᱾ ᱮᱴᱟᱜ ᱨᱟᱸᱜᱟᱸᱣ ᱟᱫᱚ ᱮᱴᱟᱜ ᱨᱟᱸᱜᱟᱸᱣ ᱛᱮᱫᱚ ᱮᱢᱱᱤ ᱛᱮ ᱫᱚ ᱵᱟᱭ ᱜᱚᱡᱽ ᱫᱟᱲᱮᱭᱟᱭ ᱠᱟᱱᱟ᱾ ᱟᱫᱚ ᱢᱤᱪᱷᱟᱹ ᱜᱮ ᱦᱚᱭᱛᱚ ᱱᱚᱣᱟᱭ, ᱡᱮ ᱰᱟᱹᱱ, ᱟᱨ ᱟᱵᱚ ᱥᱚᱢᱟᱡᱽ ᱨᱮ ᱰᱟᱹᱱ ᱢᱟ ᱦᱮᱸ ᱡᱚᱛᱚ ᱦᱚᱲ ᱠᱩ ᱤᱭᱟᱹ ᱡᱚᱛᱚ ᱦᱚᱲ ᱜᱮᱠᱚ ᱢᱮᱱ ᱜᱮᱭᱟ ᱡᱮ ᱦᱮᱸ ᱦᱮᱱᱟᱜ ᱠᱚᱣᱟ᱾ ᱛᱟᱦᱚᱞᱮ ᱠᱚ ᱢᱮᱱᱟ ᱦᱮᱸ ᱥᱟᱹᱨᱤᱜᱤ ᱰᱟᱹᱱᱮ ᱛᱟᱦᱮᱸ ᱠᱟᱱᱟ, ᱚᱱᱟᱛᱮᱧ ᱜᱚᱡᱽ ᱠᱮᱫᱮᱭᱟ ᱛᱟᱦᱞᱮ ᱫᱳᱥ ᱵᱟᱝ ᱦᱳᱭᱳᱜ ᱛᱟᱭᱟ᱾
ᱦᱮᱸ᱾
ᱚᱱᱮ ᱚᱝᱠᱟ ᱛᱮᱦᱚᱸ ᱦᱩᱭ ᱫᱟᱲᱮᱜᱼᱟ᱾ ᱢᱤᱪᱷᱟᱹ ᱢᱤᱪᱷᱟᱹ ᱜᱮ ᱫᱳᱥ ᱮᱜ ᱫᱳᱥ ᱠᱟᱹᱭ ᱠᱟᱱᱟᱭ ᱰᱟᱹᱱ ᱟᱨᱠᱚ ᱠᱩᱴᱟᱹᱢ ᱜᱚᱡᱭᱮᱜ ᱠᱟᱱᱟ ᱾ ᱟᱫᱚ ᱚᱱᱟ ᱫᱚ ᱵᱷᱟᱹᱜᱤ ᱫᱚ ᱵᱟᱝ ᱦᱳᱭᱳᱜ ᱠᱟᱱᱟ ᱦᱩᱸ᱾ ᱛᱚ ᱚᱱᱱᱟᱹ ᱡᱤᱱᱤᱥ ᱮᱠᱷᱚᱱᱚ ᱥᱮᱫᱟᱭ ᱠᱷᱚᱱ ᱢᱮᱱᱟᱜ ᱜᱮᱭᱟ ᱮᱠᱷᱚᱱᱚ ᱵᱟᱝ ᱪᱟᱵᱟᱣ ᱠᱟᱱᱟ ᱡᱮ ᱤᱧ ᱫᱩᱧ ᱢᱚᱱᱮᱭᱟ ᱰᱟᱹᱱ ᱫᱚ ᱵᱟᱢ ᱧᱮᱞ ᱠᱟᱭ ᱠᱷᱟᱡ ᱫᱚ ᱟᱹᱣᱨᱤ ᱛᱮ ᱪᱮᱫᱟᱜ ᱦᱟᱝ ᱾ ᱟᱹᱣᱨᱤ ᱫᱚ ᱪᱟᱢ ᱫᱳᱥᱮᱭᱟ ᱫᱚ ᱧᱮᱞ ᱞᱟᱭ ᱢᱮ ᱟᱜᱮ ᱥᱟᱹᱨᱤ ᱠᱟᱱᱟ ᱥᱮ ᱵᱟᱝ ᱠᱟᱱᱟ ᱾
ᱦᱩᱸ
ᱚᱱ ᱚᱱᱮ ᱢᱤᱜᱴᱮᱡ ᱮᱥᱮ ᱟᱨᱠᱤ ᱟᱵᱚ ᱥᱚᱢᱟᱡᱽ ᱨᱮᱱᱟᱜ ᱚᱠᱟᱭ ᱫᱚ ᱵᱟᱹᱧ ᱤᱧ ᱫᱚ ᱵᱟᱹᱧ ᱧᱮᱞ ᱠᱟᱜ ᱠᱚᱣᱟ᱾
ᱟᱞᱮ ᱟᱨ ᱵᱟᱞᱮ ᱧᱮᱞ ᱠᱚᱜ ᱜᱮᱭᱟ ᱟᱞᱮ ᱛᱮᱦᱮᱧ ᱛᱮᱱᱜᱮ ᱟᱭᱩᱵ ᱳᱭ ᱦᱟᱸ ᱥᱮᱜ ᱩᱸ ᱵᱟ-ᱵᱟᱨᱚᱴᱟ ᱮᱠ-ᱮᱠᱴᱟ ᱠᱚ ᱠᱩᱨ ᱵᱟᱞᱤᱧ ᱧᱮᱞ ᱵᱟ ᱠᱟᱜ ᱠᱚᱣᱟ ᱾
ᱦᱮᱸ ᱤᱧ ᱦᱚᱸ ᱵᱟᱹᱧ ᱧᱮᱞ ᱵᱟᱲᱟ ᱠᱟᱜ ᱠᱚᱣᱟ ᱟᱨ ᱞᱟᱹᱭ ᱛᱮᱜᱮ ᱟᱨᱠᱤ ᱦᱚᱲ ᱞᱟᱹᱭ ᱛᱮᱜᱮ
ᱦᱮᱸ ᱦᱚᱲ ᱠᱩ ᱡᱳ-ᱡᱳᱨ ᱢᱮᱱᱟ ᱚ-ᱚᱱᱟ ᱜᱮᱛᱚ ᱢᱮᱱᱮ ᱡᱮ
ᱦᱮᱸ ᱡᱟᱦᱟᱸᱭ ᱠᱚ ᱵᱟᱝ ᱫᱚ ᱵᱟᱱᱦᱟᱣ ᱠᱟᱛᱮᱜ ᱠᱚ ᱞᱟᱹᱭ ᱟᱠᱚ ᱛᱮ᱾ ᱵᱟᱝ ᱫᱚ ᱥᱟᱹᱨᱤ ᱜᱮᱠᱩ ᱧᱮᱞ ᱠᱟᱜ ᱠᱚ ᱟᱫᱚ ᱢᱮᱱᱠᱷᱟᱡ ᱪᱮᱜ ᱰᱟᱸ-ᱰᱟᱹᱱ ᱫᱚᱠᱚ ᱪᱮᱜ ᱞᱮᱠᱟ ᱪᱮᱜ ᱞᱮᱠᱟ ᱯᱮ ᱧᱮᱞ ᱠᱟᱜ ᱠᱚᱣᱟ ᱟᱠᱚ ᱟᱠᱚ ᱞᱟᱹᱭ ᱵᱟᱲᱟᱭ ᱜᱮᱭᱟ ᱢᱮᱱᱠᱩ ᱦᱮᱸ ᱰᱟᱹᱱ ᱫᱚ ᱡᱚᱱᱚᱜ ᱛᱮᱠᱚ ᱵᱟᱸᱫᱮ ᱠᱚᱜᱼᱟ ᱛᱟᱨᱯᱚᱨᱮ ᱚᱱᱟ ᱫᱟᱲᱟᱱᱟᱠᱚ ᱢᱤᱫᱴᱮᱡ ᱫᱟᱨᱮ ᱠᱚ ᱢᱟᱜᱟ, ᱚᱱᱟ ᱫᱟᱨᱮ ᱢᱟ ᱚᱱᱟ ᱫᱟᱨᱮ ᱛᱤᱜᱤ ᱠᱚ ᱫᱟᱨᱮ ᱨᱮᱠᱚ ᱫᱮᱡᱚᱜᱼᱟ ᱟᱨ ᱚᱱᱟ ᱫᱟᱨᱮ ᱛᱮᱠᱚ ᱫᱟᱲᱟᱱᱟ ᱱᱤᱫᱟᱹ᱾
ᱦᱮᱸ
ᱟᱫᱭᱮ ᱟᱵᱟᱨ ᱥᱮᱛᱟᱜ ᱮᱱᱜᱮ ᱟᱵᱟᱨ ᱚᱱᱟ ᱫᱟᱨᱮ ᱠᱚ ᱚᱸᱰᱮ ᱜᱮᱠᱚ ᱵᱤᱫ ᱦᱚᱴᱚ ᱠᱟᱜᱼᱟ᱾ ᱦᱮᱸ ᱚᱱᱠᱟ ᱠᱚ ᱞᱟᱹᱭᱟ᱾ ᱡᱟᱦᱟᱸᱭ ᱜᱮᱠᱚ ᱞᱟᱹᱭ ᱵᱟᱲ ᱟᱠᱟᱫ
ᱟᱨ ᱤᱻᱤ ᱤᱭᱟᱹᱠᱚ ᱞᱟᱹᱭᱤᱴᱚᱜᱼᱟ ᱟᱻᱟ ᱟᱨᱟᱜ ᱜᱮ ᱡᱩᱞᱩᱜᱼᱟ᱾
ᱦᱮᱸ ᱚᱱᱠᱟ ᱠᱚ ᱞᱟᱹᱭ ᱟ ᱡᱩᱞᱩᱜᱼᱟ, ᱥᱮᱸᱜᱮᱞ ᱡᱩᱞᱩᱜᱼᱟ ᱟᱵᱟᱨ ᱟᱲᱤᱡᱚᱜᱼᱟ ᱡᱟᱦᱟᱸᱭ ᱜᱮᱠᱚ ᱧᱮᱞ ᱵᱟᱲᱟ ᱠᱟᱜᱼᱟ ᱦᱮᱸ᱾ ᱡᱟᱦᱟᱸ ᱦᱟᱸᱰᱮ ᱡᱟᱦᱟᱸᱭ ᱜᱮᱠᱚ ᱧᱮᱞ ᱵᱟᱲᱟ ᱠᱟᱜᱼᱟ ᱟᱨᱠᱤ ᱡᱮ ᱡᱮᱫᱤᱱ ᱦᱚᱭᱛᱚ ᱮᱸᱜ ᱚᱱᱠᱟ ᱠᱚ ᱧᱮᱞ ᱠᱮᱫᱟ ᱵᱟᱲᱜᱤ ᱞᱟᱛᱟᱨ ᱥᱮᱜ ᱨᱮ ᱥᱮ ᱦᱟᱱᱛᱮ ᱨᱮ, ᱩᱸᱜ ᱦᱱᱟᱜ ᱢᱮᱱᱠᱚ ᱟᱵᱟᱨ ᱡᱟ ᱡᱟᱦᱮᱨ ᱥᱮᱫ ᱨᱮᱞᱮ ᱧᱮᱞ ᱞᱮᱫᱟ ᱥᱮᱸᱜᱮᱞ ᱡᱩᱞᱩᱜ ᱠᱟᱱᱟ᱾ ᱟᱫᱚ ᱫᱚᱥᱟᱨ ᱛᱮᱥᱟᱨ ᱦᱚᱳᱭᱛᱳ ᱡᱟᱦᱟᱸᱭ ᱴᱟᱜ ᱦᱚᱲ ᱦᱳᱭ ᱮᱢᱱᱤ ᱨᱩᱣᱟᱹ ᱛᱮᱭ ᱜᱚᱡᱱᱟ ᱥᱮ ᱪᱮᱫ ᱛᱮᱭ ᱜᱚᱡᱱᱟ᱾ ᱛᱚᱠᱷᱚᱱ ᱠᱚ ᱢᱮᱱ ᱟ ᱦᱮᱸ ᱦᱮᱸ ᱚᱱᱟ ᱛᱚᱠᱷᱚᱱ ᱠᱩ ᱢᱮᱱᱟ ᱦᱮᱸ ᱟᱞᱮ ᱦᱟᱸᱰᱮ ᱞᱮ ᱧᱮᱞ ᱞᱮᱫᱟ ᱥᱮᱸᱜᱮᱞ ᱡᱩᱞᱩᱜ ᱠᱟᱱ ᱛᱟᱦᱮᱸᱱᱟ᱾ ᱱᱩᱭ ᱦᱚᱲᱜᱤ ᱮᱱᱦᱤᱞᱳᱜ ᱫᱚᱠᱚ ᱡᱚᱢ ᱠᱟᱫᱮᱭᱟ ᱚᱱᱮ ᱚᱱᱠᱟ ᱠᱚ ᱢᱮᱱᱟ᱾
ᱦᱩᱸ
ᱟᱫᱚ ᱥᱟᱹᱨᱤ ᱜᱮ ᱰᱟᱹᱱ ᱠᱚ ᱡᱚᱢ ᱠᱟᱫᱮᱭᱟ ᱥᱮ ᱩᱱᱤ ᱟᱭᱟᱜ ᱨᱩᱣᱟᱹ ᱦᱟᱹᱥᱩ ᱛᱮ ᱪᱮᱫ ᱦᱚᱲᱢᱚ ᱨᱮ ᱪᱮᱫ ᱨᱩᱣᱟᱹ ᱛᱟᱦᱮᱸ ᱠᱟᱱ ᱛᱟᱭᱟ ᱚᱱᱟ ᱠᱷᱟᱹᱛᱤᱨ ᱛᱮ ᱜᱚᱡ ᱱᱟ, ᱟᱫᱚ ᱢᱮᱱᱟᱠᱚ ᱟᱨᱠᱤ, ᱚᱠᱚᱭ ᱦᱚᱸ ᱴᱷᱤᱠ ᱵᱟᱠᱚ ᱵᱩᱡ ᱫᱟᱲᱮᱭᱟᱜᱼᱟ, ᱟᱫᱚ ᱚᱱᱮ ᱰᱟᱹᱱ ᱥᱮᱫ ᱜᱮᱠᱚ ᱤᱭᱟᱹ ᱠᱟᱜᱼᱟ ᱦᱮᱸ᱾
ᱦᱮᱸ ᱦᱮᱸ ᱟᱫᱚ ᱧᱮᱞᱟ ᱚᱱᱛᱮ ᱠᱚ ᱢᱮᱱ ᱠᱟᱜ ᱡᱮ ᱱᱚᱝᱠᱟ ᱛᱮ ᱱᱚᱝᱠᱟᱭᱱᱟᱭ
ᱦᱩᱸ ᱦᱩᱸ ᱦᱩᱸ ᱟᱫᱚ ᱩᱱᱤᱜᱮ ᱫᱚ ᱠᱚ ᱳᱰᱳᱝ ᱞᱤᱫᱤᱭᱟ ᱩᱱᱤ ᱜᱮᱠᱚ ᱠᱩᱴᱟᱹᱢ ᱮᱱᱦᱤᱞᱳᱜ ᱫᱚᱠᱚ ᱡᱚᱢ ᱠᱟᱫᱮᱭᱟ᱾
ᱦᱮᱸ ᱟᱨ ᱤᱻ ᱨᱮᱢ ᱧᱮᱞ ᱧᱮᱞ ᱠᱚᱣᱟ ᱵᱷᱩᱛ ᱠᱚᱛᱮ ᱥᱮ ᱵᱟᱢ ᱧᱮᱞᱮᱫ ᱠᱚᱣᱟ?
ᱵᱷᱩᱛ ᱠᱚᱦᱚᱸ ᱤᱧ ᱫᱚ ᱵᱟᱹᱧ ᱧᱮᱞ ᱟᱠᱟᱫ ᱠᱚᱣᱟ, ᱵᱷᱩᱛ ᱠᱚᱫᱚ ᱵᱷᱩᱛ ᱠᱚᱦᱚᱸ ᱠᱚ ᱞᱟᱹᱭ ᱜᱮᱭᱟ ᱚᱱᱠᱟ ᱜᱮ᱾
ᱦᱩᱸ
ᱟᱢ ᱧᱮᱞ ᱠᱟᱜ ᱠᱚᱣᱟ ᱥᱮᱢ
ᱱᱚᱝᱠᱟ ᱫᱚ ᱧᱮᱞ ᱫᱚ ᱵᱟᱹᱧ ᱧᱮᱞ ᱵᱟᱲᱟ ᱠᱟᱜ ᱠᱚᱣᱟ ᱠᱤᱱᱛᱩ ᱩᱱᱠᱩ ᱚᱱᱠᱟ ᱚᱨᱤᱡᱤᱱᱮᱞ ᱫᱚ
ᱞᱟᱹᱭ ᱟᱠᱚ
ᱦᱮᱸ
ᱚᱱᱟ ᱦᱚᱸ ᱥᱟᱹᱨᱤ ᱠᱟᱱᱟ ᱥᱮ ᱱᱟᱥᱤ ᱠᱟᱱᱟ ᱮᱠᱷᱚᱱ ᱦᱚᱸ ᱵᱟᱝ ᱵᱩᱡᱽ ᱠᱟᱱᱟ ᱛᱚᱵᱮ ᱠᱚ ᱢᱮᱱ ᱜᱮᱭᱟ
ᱦᱩᱸ
ᱢᱮᱱᱟᱜ ᱠᱚ ᱜᱮᱭᱟᱹ ᱰᱟᱹᱱ ᱦᱚᱸ ᱤᱭᱟᱹ ᱦᱚᱸ ᱵᱷᱩᱛ ᱦᱚᱸ ᱵᱷᱩᱛ ᱫᱚ ᱵᱷᱩᱛ ᱫᱚ ᱥᱮᱪᱮᱫ ᱠᱚ ᱞᱟᱹᱭ ᱟ ᱵᱮᱥᱤ ᱫᱚ ᱚᱱᱟ ᱪᱮᱫ ᱫᱟᱨᱮ ᱨᱮᱠᱚ ᱛᱟᱦᱮᱸᱱ ᱟ ᱞᱟᱹᱭ ᱢᱮᱥᱮ ᱪᱮᱫ ᱫᱟᱨᱤ ᱨᱮ ᱞᱟᱹᱭᱟᱠᱚ ᱚᱱᱟ ᱥᱟᱨᱦᱟ ᱫᱟᱨᱤ ᱨᱮ ᱰᱷᱤᱨ ᱠᱚ ᱛᱟᱦᱮᱱ ᱟ
ᱦᱩᱸ ᱥᱟᱨ ᱚᱱᱟ ᱥᱮᱫ ᱜᱟᱹᱭ ᱜᱟᱹᱰᱤ ᱫᱚ ᱢᱮᱱᱟᱜ ᱜᱮᱭᱟ
ᱦᱮᱸ ᱚᱱᱟ ᱥᱟᱨᱦᱟ ᱫᱟᱨᱤ ᱨᱮᱠᱚ ᱞᱟᱹᱭᱟ ᱠᱚ ᱛᱟᱦᱮᱱᱟ ᱰᱷᱤᱨ ᱟᱫᱚ ᱟᱵᱟᱨ ᱵᱷᱩᱛ ᱫᱚ ᱟᱵᱟᱨ ᱪᱮᱫ ᱞᱮᱠᱟ ᱛᱤᱱᱟᱹᱜ ᱛᱤᱱᱟᱹᱜ ᱢᱤᱱᱤᱴ ᱦᱩᱭᱱᱟ
ᱱᱚ ᱢᱤᱱᱤᱴ
ᱚ ᱵᱷᱩᱛ ᱫᱚ ᱟᱵᱟᱨ ᱪᱤᱫ ᱞᱮᱠᱟ ᱠᱚ ᱢᱮᱱ ᱟ ᱵᱷᱩᱛ ᱫᱚ ᱟᱵᱟᱨ ᱡᱟᱦᱟᱸᱭ ᱧᱟᱢ ᱞᱮᱢ ᱠᱷᱟᱡ ᱩᱱᱤ ᱫᱚ ᱫᱚ ᱟᱫ ᱢᱮᱭᱟ ᱵᱚᱞᱮ ᱦᱳᱭᱛᱚ ᱧᱤᱫᱟᱹ ᱡᱟᱦᱟᱸ ᱥᱮᱫ ᱮᱢ ᱪᱟᱞᱟᱜ ᱠᱟᱱᱟ ᱦᱩᱸ ᱟᱫᱚ ᱵᱷᱩᱛ ᱮ ᱧᱟᱢ ᱞᱮᱟᱢ ᱠᱷᱟᱡ ᱫᱚ ᱡᱟᱦᱟᱸ ᱰᱟᱦᱟᱨ ᱨᱮ ᱵᱷᱩᱛ ᱢᱮᱱᱟᱭᱟ ᱚᱱᱟ ᱰᱟᱦᱟᱨ ᱛᱮ ᱡᱩᱫᱤ ᱟᱢᱞᱮ ᱵᱮᱫ ᱠᱮᱫ ᱧᱤᱫᱟᱹ ᱛᱟᱦᱚᱞᱮ ᱩᱱᱤ ᱵᱷᱩᱛ ᱟᱢ ᱫᱚ ᱢᱟᱱᱮ ᱵᱟᱭ ᱪᱤᱠᱟ ᱢᱮᱭᱟ ᱵᱷᱩᱛ ᱫᱚ ᱰᱟᱹᱱ ᱫᱚ ᱡᱮᱢᱚᱱ ᱡᱚᱡᱚᱢᱟᱠᱚ ᱵᱷᱩᱛ ᱫᱚ ᱵᱟᱭ ᱪᱤᱠᱟ ᱢᱮᱭᱟ ᱵᱷᱩᱛ ᱫᱚ ᱠᱚ ᱞᱟᱹᱭᱟ ᱠᱮᱵᱚᱞ ᱰᱟᱦᱟᱨᱮ ᱟᱫ ᱦᱚᱪᱚ ᱢᱮᱭᱟ ᱵᱟᱢ ᱫᱤᱥᱟᱹᱭᱟ ᱟᱫᱚ ᱟᱢ ᱦᱚᱭᱛᱳ ᱢᱤᱫ ᱡᱟᱭᱜᱟᱢ ᱪᱟᱞᱟᱜ ᱠᱟᱱ ᱛᱟᱦᱮᱱᱟ ᱚᱸᱰᱮ ᱟᱹᱭᱩᱵ ᱮᱱᱟᱢ ᱵᱷᱩᱛᱤ ᱧᱟᱢ ᱠᱮᱫ ᱢᱮ ᱟᱢ ᱫᱚ ᱠᱷᱟᱹᱞᱤ ᱮᱴᱟᱜ ᱥᱮᱫ ᱮᱢ ᱪᱟᱞᱟᱜᱼᱟ ᱚᱱᱟ ᱥᱩᱡᱷᱤ ᱰᱟᱦᱟᱨ ᱫᱚ ᱵᱚᱞᱮ ᱟᱢ ᱫᱚ ᱵᱟᱭ ᱤᱫᱤ ᱢᱮᱭᱟ
ᱦᱮᱸ
ᱮᱴᱟᱜ ᱰᱟᱦᱟᱨ ᱮᱴᱟᱜ ᱰᱟᱦᱟᱨ ᱨᱮ ᱟᱹᱪᱩᱨ ᱟᱹᱪᱩᱨ ᱛᱮ ᱟᱹᱪᱩᱨ ᱞᱟᱸᱜᱟ ᱟᱪᱩᱨ ᱢᱮᱭᱟ ᱵᱚᱞᱮ ᱟᱫᱚ ᱥᱮᱥ ᱠᱟᱞᱮ ᱟᱫᱚ ᱦᱚᱭᱛᱚᱢ ᱫᱤᱥᱟᱹᱭᱟ ᱚᱱᱮ ᱚᱱᱠᱟ ᱵᱷᱩᱫ ᱫᱚᱭ ᱱᱟᱪᱟᱣ ᱢᱮᱭᱟ ᱟᱨᱠᱤ, ᱚᱱᱠᱟᱧ ᱟᱸᱡᱚᱢ ᱠᱟᱫᱟ ᱵᱷᱩᱛ ᱫᱚ ᱵᱟᱠᱷᱟᱡ ᱵᱷᱩᱛ ᱫᱚ ᱵᱟᱭ ᱪᱮᱠᱟ ᱢᱮᱭᱟ ᱡᱮ
ᱚᱱᱠᱟᱫᱚ ᱠᱚ ᱤᱭᱟᱹᱮᱫ ᱛᱟᱦᱮᱱᱟ ᱚᱱᱠᱟ ᱢᱮᱱ ᱵᱟᱲᱟᱭ ᱛᱟᱦᱮᱱᱟ
ᱦᱮᱸ ᱦᱮᱸ ᱵᱷᱩᱫ ᱚᱱᱠᱟ ᱠᱚ ᱞᱟᱹᱭᱟ ᱡᱮ ᱯᱚᱲ ᱜᱤ ᱠᱚ ᱛᱟᱦᱮᱱᱟ ᱵᱷᱩᱛ ᱫᱚ,
ᱦᱮᱸ
ᱥᱟᱫᱟ ᱜᱮᱠᱚ ᱦᱚᱨᱚᱜ ᱠᱟᱜᱼᱟ ᱚᱱᱮ ᱚᱱᱠᱟ ᱠᱚ ᱛᱟᱦᱮᱸᱱᱟ ᱟᱨ ᱥᱚᱨᱦᱟ ᱫᱟᱲᱮ ᱨᱮ
ᱦᱩᱸ
ᱟᱫ ᱟᱫ ᱢᱤᱭᱟ ᱟᱫᱚ ᱠᱚ ᱞᱟᱹᱭᱟ, ᱡᱟᱦᱟᱸᱟᱸᱭ ᱠᱚ ᱦᱟᱺᱰᱤ ᱠᱚ ᱧᱩ ᱠᱟᱜᱼᱟ
ᱦᱮᱸ
ᱩᱱᱠᱩ ᱩᱱᱠᱩ ᱰᱷᱮᱨᱠᱩ ᱧᱟᱢ ᱠᱚᱣᱟ ᱥᱮ ᱪᱮᱫ
ᱦᱮᱸ
ᱚᱱᱠᱟ ᱠᱚ ᱞᱟᱹᱭ ᱡᱟᱦᱟᱸᱭ ᱵᱩᱞ ᱠᱚᱜᱼᱟ ᱵᱩᱞ ᱠᱟᱛᱮᱜ ᱡᱟᱦᱟᱸ ᱥᱮᱫ ᱪᱟᱞᱟᱜ ᱠᱟᱱᱟ,
ᱦᱮᱸ
ᱤ ᱦᱚᱭᱛᱳ ᱟᱹᱭᱩᱵ ᱮᱱᱟᱭ ᱛᱚᱠᱷᱚᱱ ᱯᱮᱲᱟ ᱚᱲᱟᱜ ᱮ ᱪᱟᱞᱟᱣ ᱞᱮᱱᱟ ᱟᱫᱚ ᱦᱟᱺᱰᱤ ᱠᱚ ᱮᱢᱟᱣᱟᱫᱮᱭᱟ ᱧᱩᱭ ᱛᱷᱚᱲᱟᱭ ᱵᱩᱞ ᱧᱚᱜ ᱠᱟᱱᱟ ᱟᱫᱚᱭ ᱨᱩᱭᱟᱹᱲ ᱠᱟᱱᱟ ᱦᱚᱭᱛᱳ ᱟᱠᱩ ᱴᱷᱮᱡ,
ᱦᱮᱸ
ᱟᱨ ᱛᱚᱠᱷᱚᱱ ᱦᱚᱭ ᱛᱚ ᱩᱱᱤ ᱫᱚ ᱚᱠᱟ ᱠᱚᱨᱮᱱᱟᱜ ᱠᱞᱚᱱ ᱫᱚ ᱵᱟᱭ ᱵᱟᱲᱟᱭᱟ ᱛᱚ ᱟᱨ ᱡᱟᱦᱟᱸᱭ ᱡᱟᱦᱟᱸᱭᱮᱢ ᱵᱟᱰᱟᱭᱟ ᱱᱚᱰᱮ ᱵᱷᱩᱛ ᱞᱟᱹᱭ ᱵᱟᱲᱟᱭᱟ ᱛᱚᱠᱷᱚᱱ ᱫᱚ ᱟᱢᱫᱚ ᱚᱱᱟ ᱡᱟᱭᱜᱟ ᱫᱚ ᱵᱟᱢ ᱪᱟᱞᱟᱜᱼᱟ ᱾
ᱦᱮᱸ
ᱟᱨ ᱩᱱᱤ ᱫᱚ ᱦᱚᱳᱭᱛᱳ ᱵᱟᱭ ᱧᱮᱞ ᱵᱟᱲᱟ ᱠᱚᱟᱜ ᱚᱱᱟ ᱰᱟᱦᱟᱨ ᱚᱱᱠᱟᱛᱮ ᱪᱟᱞᱟᱜ ᱠᱟᱱᱟ ᱞᱮᱵᱮᱫ ᱠᱮᱫᱟᱭ ᱚᱱᱟ ᱡᱟᱭᱜᱟ, ᱾ ᱛᱚᱠᱷᱚᱱ ᱫᱚ ᱩᱱᱤ ᱵᱷᱩᱛ ᱟᱫᱚ ᱩᱱᱤ ᱫᱚᱭ ᱟᱸᱫᱷᱟᱭᱮᱭᱟ ᱟᱨᱠᱤ ᱰᱟᱦᱟᱨᱮ ᱟᱫᱪᱚᱭᱮᱭᱟ, ᱾
ᱦᱮᱸ ᱤᱭᱟᱹ ᱦᱩᱭ ᱴᱟᱭᱤᱢ ᱦᱩᱭᱤᱡᱩᱜ ᱠᱟᱱᱟ
ᱜ ᱜᱮᱫᱟᱹᱧ ᱛᱟᱦᱮ ᱵᱟᱝᱮᱟᱝ
ᱦᱮᱸ ᱮᱜᱟ ᱢᱤᱛᱤᱱᱟᱹᱜ ᱦᱩᱭ ᱮᱱᱟ ᱩᱱ ᱯᱚᱧᱪᱟᱥ ᱯᱚᱧᱪᱟᱥ ᱦᱩᱭᱱᱟ ᱯᱚᱧᱪᱟᱥᱱᱟ ᱯᱚᱧᱪᱟᱥ ᱦᱮᱸ